ᱦᱩᱸ ᱟᱸᱡᱚᱢᱚᱜ ᱠᱟᱱᱟ ᱚᱝᱠᱮ ᱞᱮᱭ ᱵᱤᱱ?
ᱦᱮᱸ ᱞᱟᱹᱭ ᱫᱟᱞᱤᱧ ᱪᱮᱜ ᱵᱤᱱ ᱪᱤᱠᱟᱭᱟ ᱛᱟᱦᱞᱮ?
ᱪᱤᱠᱟᱹ ᱦᱚᱸ ᱵᱟᱸ ᱮᱛᱚᱜ ᱫᱚ ᱚᱱᱛᱮ ᱵᱟᱨᱦᱮ ᱥᱮᱫ ᱨᱮᱞᱤᱧ ᱢᱮᱱᱟᱜ ᱞᱤᱧᱟ᱾
ᱦᱩᱸ ᱛᱟᱦᱞᱮ ᱜᱚᱝᱠᱮ ᱞᱟᱹᱭ ᱞᱤᱧ ᱪᱮᱜ ᱠᱚ ᱵᱤᱱ ᱪᱤᱠᱟᱹ ᱵᱟᱲᱟᱭ ᱜᱮᱭᱟ ᱛᱟᱞᱮ?
ᱤᱧ ᱫᱚ ᱦᱤᱛᱚᱜ ᱫᱚ ᱟᱯᱟᱫᱚᱛᱚ ᱢᱤᱫᱴᱮᱱ ᱢᱟᱱᱮ ᱮᱸ ᱪᱤᱠᱟᱹ ᱵᱟᱝ ᱢᱟᱱᱮ ᱚᱲᱟᱜ ᱠᱚᱨᱮ ᱱᱟᱜ ᱜᱮ ᱵᱮᱵᱽᱥᱟ ᱵᱟᱲᱟ ᱠᱚ ᱦᱩᱭᱩᱜ ᱜᱮᱭᱟ ᱢᱟᱡᱷᱮ ᱥᱟᱡᱷᱮ᱾
ᱦᱮᱸ ᱫᱤᱭᱮ ᱟᱹᱞᱤᱧ ᱛᱟᱞᱮ ᱪᱮᱜ ᱠᱚᱵᱤᱱ ᱵᱮᱵᱽᱥᱟ ᱵᱟᱲᱟᱭᱮᱜᱼᱟ ᱛᱟᱞᱮ?
ᱵᱮᱵᱥᱟ ᱵᱚᱞᱛᱮ ᱚᱲᱟᱜ ᱠᱚᱨᱮᱱᱟᱜ ᱜᱮ ᱚᱱᱮ ᱡᱟᱦᱟᱸ ᱾ ᱥᱚᱵᱽᱡᱤ ᱠᱚ ᱢᱟᱱᱮ ᱡᱟᱦᱟᱸ ᱢᱮᱱᱟᱜ ᱫᱚ ᱪᱟᱥ ᱨᱮ ᱚᱱᱟ ᱠᱚᱜᱮᱞᱤᱧ ᱵᱮᱵᱥᱟ ᱵᱟᱲᱟᱭ ᱜᱮᱭᱟ ᱾
ᱛᱟᱦᱞᱮ ᱞᱟᱹᱭ ᱞᱤᱧ ᱪᱮᱜ ᱠᱚᱵᱤᱱ ᱪᱟᱥ ᱠᱟᱜ ᱜᱮᱭᱟ ᱛᱟᱦᱞᱮ?
ᱦᱩᱸ ᱡᱟᱦᱟᱸ ᱥᱚᱵᱽᱡᱤ ᱠᱚ ᱵᱮᱸᱜᱟᱲ ᱠᱚ, ᱠᱚᱯᱷᱤ ᱠᱚ ᱵᱤᱞᱟᱹᱛᱤ ᱠᱚ ᱾ ᱤᱱᱟᱹ ᱠᱚᱜᱮ ᱚᱱᱮ ᱡᱟᱦᱟᱸ ᱡᱟᱦᱟᱸ ᱱᱮᱛᱟᱨ ᱡᱟᱦᱟᱸ ᱟᱵᱚ ᱢᱟᱱᱮ ᱪᱤᱱ ᱞᱟᱹᱭᱟᱞᱤᱧ ᱾
ᱦᱮᱸ,
ᱡᱟᱦᱟᱸ ᱚᱱᱮ ᱡᱟᱦᱟᱸ ᱜᱟᱭ ᱜᱷᱚᱨᱮ ᱡᱟᱦᱟᱸ ᱢᱟᱱᱮ, ᱟᱹᱛᱩᱜ ᱯᱟᱲᱟ ᱢᱟᱱᱮ ᱟᱹᱛᱩ ᱜᱮᱨᱟᱢ ᱠᱚᱨᱮᱜ ᱡᱟᱦᱟᱸ, ᱤᱭᱟᱹ ᱢᱤᱫᱴᱮᱱ ᱦᱟᱴ ᱵᱟᱝ ᱵᱟᱹᱭᱥᱟᱹᱜ ᱫᱚ ᱾
ᱦᱮᱸ ᱛᱚ ᱦᱮᱸ,
ᱦᱮᱸ ᱦᱳᱭ ᱚᱱᱟ ᱦᱟᱴ ᱠᱚᱨᱮᱜ ᱜᱮᱞᱤᱧ ᱤᱫᱤ ᱵᱟᱲᱟᱭ ᱜᱮᱭᱟ ᱚᱱᱟ ᱠᱚ ᱾ ᱛᱟᱦᱞᱮ ᱜᱚᱝᱠᱮ ᱟᱵᱤᱱ ᱫᱚ ᱛᱟᱦᱞᱮ ᱪᱮᱜ ᱠᱚᱵᱤᱱ ᱪᱤᱠᱟᱹᱭ ᱜᱮᱭᱟ?
ᱟᱹᱞᱤᱧ ᱦᱚᱸ ᱚᱱᱠᱟ ᱜᱮ ᱦᱤᱛᱚᱜ ᱫᱚ ᱚᱱᱟ ᱠᱚᱜᱮ ᱪᱟᱥ ᱵᱟᱲᱟ ᱦᱩᱭᱩᱜ ᱠᱟᱱ ᱜᱮᱭᱟ ᱾
ᱪᱮᱷ ᱠᱚᱵᱤᱱ? ᱪᱟᱥ ᱠᱟᱫᱟ?
ᱟᱹᱞᱤᱧ ᱦᱚᱸ ᱚᱱᱠᱟᱜ ᱜᱮ ᱱᱤᱛᱚᱜ ᱫᱚ ᱱᱚᱜᱚᱭ ᱵᱮᱜᱟᱲ ᱠᱚᱞᱤᱧ ᱪᱟᱥ ᱟᱠᱟᱫᱟ ᱱᱤᱛᱚᱜ ᱫᱚ ᱦᱜ ᱠᱷᱟᱱ᱾
ᱵᱮᱸᱜᱟᱲ ᱠᱚ ᱛᱟᱨᱯᱚᱨᱮ ᱡᱟᱦᱟᱸ ᱠᱚ ᱞᱟᱹᱭᱫᱟ ᱰᱷᱮᱸᱲᱚᱥ ᱥᱮ ᱡᱟᱦᱟᱸ ᱠᱚ ᱞᱟᱹᱭᱮᱫ ᱵᱷᱤᱲᱤ ᱡᱷᱤᱸᱜᱟᱹ᱾ ᱚᱱᱟ ᱠᱚᱞᱤᱧ ᱪᱟᱥ ᱠᱟᱜ ᱜᱮᱭᱟ ᱟᱹᱞᱤᱧ ᱦᱚᱸ᱾
ᱢᱟᱱᱮ ᱚᱱᱟ ᱫᱚ ᱢᱟᱱᱮ ᱚᱲᱟᱜ ᱞᱟᱹᱜᱤᱫ ᱜᱮ ᱥᱮ ᱡᱟᱦᱟᱱᱟᱜ ᱵᱮᱵᱥᱟ ᱥᱮ ᱟᱠᱷᱨᱤᱧ ᱠᱚᱵᱤᱱ ᱤᱫᱤ ᱜᱮᱭᱟ ᱠᱟᱹᱣᱰᱤ ᱡᱟᱞᱟᱛᱮ?
ᱟᱠᱠᱷᱨᱤᱧ ᱢᱮᱱᱟᱜᱫᱚ ᱠᱟᱹᱣᱰᱤ ᱛᱮᱜᱮᱞᱤᱧ ᱟᱠᱷᱨᱤᱧ ᱜᱮᱭᱟ ᱚᱲᱟᱜ ᱞᱟᱹᱜᱤᱫ ᱫᱚ ᱵᱟᱝ ᱟᱨᱠᱤ᱾ ᱟᱹᱞᱤᱧ ᱟᱨᱠᱤ ᱚᱱᱟ ᱦᱳᱭ ᱦᱳᱭ᱾
ᱢᱟᱱᱮ ᱪᱟᱥ ᱛᱟᱦᱮᱞᱮᱱᱠᱷᱟᱱ ᱫᱚ ᱚᱲᱟᱜ ᱨᱮᱱᱟᱜ ᱡᱚᱢ ᱨᱮᱱᱟᱜ ᱫᱚ ᱩᱛᱩᱱᱟᱹ ᱫᱚ ᱢᱟᱱᱮ ᱡᱟᱦᱟᱱᱟᱜ ᱟᱱᱟᱴ ᱠᱚᱫᱚ ᱥᱮ ᱚᱵᱷᱟᱵᱽ ᱠᱚᱫᱚ ᱵᱟᱹᱱᱩᱜᱼᱟ ᱵᱟᱝ?
ᱵᱟᱝ ᱵᱟᱝ᱾ ᱮᱸ ᱟᱹᱞᱤᱧ ᱫᱚ ᱦᱜ ᱱᱚᱚᱱᱠᱟ ᱪᱷᱳᱴᱚ ᱜᱷᱟᱴᱚ ᱡᱟᱦᱟᱸ ᱦᱟᱴ ᱠᱚ ᱞᱟᱹᱭᱮᱫ ᱫᱚ ᱚᱱᱟ ᱨᱮᱫᱚ ᱟᱹᱞᱤᱧ ᱫᱚ ᱵᱟᱟᱹᱞᱤᱧ ᱤᱫᱤ ᱵᱟᱲᱟᱭ ᱜᱮᱭᱟ ᱦᱟᱜ ᱠᱷᱟᱱ᱾ ᱟᱹᱞᱤᱧ ᱫᱚ ᱟᱨᱠᱤ ᱜᱟᱹᱟᱹᱲᱤ ᱛᱮᱞᱤᱧ ᱭᱟ ᱟᱨᱠᱤ ᱜᱟᱹᱟᱹᱲᱤ ᱵᱚᱞᱚᱱᱟ᱾ ᱚᱱᱟ ᱨᱮ ᱟᱨᱠᱤ ᱞᱳᱰ ᱦᱚᱪᱚᱭ ᱜᱮᱭᱟᱞᱤᱧ ᱟᱨᱠᱤ᱾
ᱢᱟᱱᱮ ᱟᱹᱵᱤᱱ ᱫᱚ ᱢᱟᱱᱮ ᱵᱚᱲᱚ ᱵᱚᱲᱚ ᱢᱟᱱᱮ ᱡᱟᱦᱟᱸᱭ ᱢᱟᱱᱮ ᱞᱟᱹᱴᱩ ᱡᱟᱦᱟᱸᱭ ᱵᱮᱵᱽᱥᱟᱭᱤᱤᱠ ᱠᱚ ᱞᱟᱹᱭᱮᱫ ᱠᱚᱫᱚ ᱚᱱᱮ ᱩᱱᱠᱩ ᱠᱚᱵᱤᱱ ᱮᱢᱟ ᱠᱚᱜᱮᱭᱟ ᱵᱟᱝ?
ᱦᱳᱭ ᱦᱳᱭ᱾ ᱟᱭᱢᱟ ᱧᱚᱜ ᱜᱮ ᱟᱨᱠᱤ ᱪᱟᱥ ᱦᱩᱭ ᱠᱟᱱᱟ ᱛᱚ᱾ ᱦᱩᱸ ᱚᱱᱠᱟᱜᱮ ᱯᱨᱚᱛᱤ ᱥᱮᱨᱢᱟ ᱜᱮ ᱚᱱᱠᱟ ᱟᱭᱢᱟ ᱧᱚᱜ ᱜᱮ ᱪᱟᱥ ᱦᱩᱭᱩᱜᱼᱟ ᱟᱨ ᱚᱱᱠᱟ ᱜᱟᱹᱲᱤ ᱦᱤᱡᱩᱜᱼᱟ ᱚᱱᱠᱟ ᱤᱭᱟᱹ ᱦᱩᱭᱩᱜᱼᱟ ᱞᱳᱰᱤᱝ ᱦᱩᱭᱩᱜᱼᱟ᱾
ᱚᱱᱟ ᱢᱟᱱᱮ ᱚᱱᱟ ᱠᱚ ᱪᱟᱥ ᱠᱟ ᱠᱟᱛᱮᱫ ᱜᱮ ᱢᱟᱱᱮ ᱚᱲᱟᱜ ᱨᱮᱱᱟᱜ ᱡᱟᱦᱟᱸ ᱢᱟᱱᱮ ᱥᱚᱝᱥᱟᱨ ᱥᱮ ᱡᱟᱦᱟᱱᱟᱜ ᱢᱟᱱᱮ ᱪᱮᱫᱠᱚ ᱞᱟᱹᱭᱮᱫ ᱢᱟᱱᱮ ᱥᱚᱝᱥᱟᱨ ᱜᱮᱞᱤᱧ ᱟᱹᱞᱤᱧ ᱫᱚᱞᱤᱧ ᱵᱟᱲᱟᱭᱟ ᱟᱞᱤᱧᱠᱚ ᱞᱟᱹᱭᱟ᱾
ᱦᱮᱸ ᱦᱳᱭ᱾ ᱚᱱᱟ ᱠᱚᱛᱮᱜ ᱜᱮ ᱪᱟᱞᱟᱜ ᱜᱮᱭᱟ ᱟᱫᱚ ᱟᱫᱚ ᱮᱴᱟᱜ ᱥᱮᱫ ᱚᱱᱟᱛᱮ ᱮᱴᱟᱜ ᱤᱭᱟᱹ ᱫᱚ ᱵᱟᱹᱞᱤᱧ ᱥᱟᱵ ᱠᱟᱫᱟ ᱦᱜ ᱠᱷᱟᱱ᱾ ᱱᱚᱣᱟ ᱠᱚᱛᱮ ᱜᱮ ᱪᱟᱞᱟᱜ ᱠᱟᱱ ᱜᱮᱭᱟ᱾ ᱡᱮᱢᱚᱱ ᱱᱤᱛᱚᱜ ᱫᱚ ᱱᱚᱣᱟ ᱠᱚ ᱪᱟᱥ ᱪᱟᱞᱟᱜ ᱠᱟᱱᱟ ᱱᱤᱛᱚᱜ ᱫᱚ ᱱᱚᱣᱟ ᱠᱚ ᱪᱟᱵᱟ ᱞᱮᱱᱠᱷᱟᱱ ᱱᱚᱣᱟ ᱥᱤᱡᱤᱱ᱾ ᱛᱟᱨᱯᱚᱨᱮ ᱟᱭᱢᱟ ᱤᱭᱟᱹ ᱦᱮᱱᱟᱜ ᱟ ᱛᱚ ᱪᱟᱥ ᱨᱚᱠᱚᱢᱟᱜ᱾ ᱚᱱᱟ ᱠᱚ ᱪᱟᱥ ᱵᱟᱲᱟ ᱦᱩᱭᱩᱜᱼᱟ᱾ ᱮᱵᱚᱝ ᱟᱱᱮ ᱥᱤᱛᱩᱝ ᱫᱤᱱ ᱡᱮᱢᱚᱱ ᱚᱱᱟ ᱤᱭᱟᱹ ᱠᱚ ᱪᱟᱥ ᱫᱚ ᱛᱩᱨᱩᱢᱩᱡᱽ ᱠᱚ ᱚᱱᱟ ᱠᱚ ᱟᱭᱢᱟ ᱜᱟᱱ ᱜᱮᱞᱤᱧ ᱪᱟᱥ ᱜᱮᱭᱟ ᱟᱹᱞᱤᱧ ᱦᱚᱸ᱾
ᱦᱩᱸ᱾ ᱛᱟᱦᱚᱞᱮ ᱜᱚᱝᱠᱮ ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱡᱚᱢ ᱵᱟᱲᱟ ᱫᱚᱟᱜ ᱠᱷᱟᱱ ᱟᱹᱨᱤ ᱦᱩᱭᱩᱜ ᱟᱠᱷᱟᱱ᱾ ᱱᱤᱛᱚᱜ ᱜᱮ ᱚᱱᱛᱮ ᱦᱜ ᱠᱷᱟᱱ ᱱᱤᱭᱟᱹ ᱥᱮᱫ ᱠᱷᱚᱱᱤᱧ ᱦᱮᱡ ᱜᱚᱫ ᱱᱟ᱾ ᱡᱟᱦᱟᱸ ᱠᱷᱮᱛ ᱥᱮᱫ ᱠᱷᱚᱱᱟᱜ ᱟᱨᱠᱤ ᱵᱟᱹᱭᱦᱟᱹᱲ ᱥᱮᱫ ᱠᱷᱚᱱᱟᱜ᱾ ᱚᱱᱟ ᱠᱚ ᱧᱮᱞ ᱵᱟᱲᱟ ᱠᱟ ᱠᱟᱛᱮᱮᱫ ᱞᱤᱧ ᱦᱮᱡ ᱜᱚᱫ ᱮᱱᱟ ᱛᱟᱯᱚᱨᱮ ᱚᱱᱟᱫᱚ ᱦᱮᱡ ᱠᱟᱛᱮ ᱜᱮᱞᱤᱧ ᱫᱩᱲᱩᱵ ᱟᱠᱟᱱᱟ ᱦᱟᱸᱜ ᱠᱷᱟᱱ᱾
ᱜᱚᱝᱠᱮ ᱛᱟᱦᱟᱞᱮ ᱢᱟᱱᱮ ᱟᱹᱵᱤᱱ ᱥᱮᱫ ᱫᱚ ᱢᱟᱱᱮ ᱥᱮ ᱟᱯᱮ ᱥᱮᱫ ᱫᱚ ᱢᱟᱱᱮ ᱵᱤᱨᱼᱵᱩᱨᱩ ᱠᱚ ᱢᱮᱱᱟᱜᱼᱟ ᱜᱟᱰᱟ ᱠᱚ ᱢᱮᱱᱟᱜᱼᱟ ᱥᱮ ᱪᱮᱫ?
ᱦᱮᱸ ᱦᱮᱱᱟᱜ ᱜᱮᱭᱟ᱾
ᱚᱱᱟ ᱨᱮᱱᱟᱜ ᱫᱟᱜ ᱛᱮᱜᱮ ᱢᱟᱱᱮ ᱪᱟᱥ ᱠᱚᱫᱚ ᱦᱩᱭᱩᱜᱼᱟ ᱵᱟᱝ?
ᱦᱳᱭ ᱦᱮᱸ᱾ ᱟᱫᱚ ᱚᱱᱟᱛᱮ ᱥᱩᱨ ᱜᱮᱭᱟ ᱛᱚ ᱚᱱᱟ ᱥᱩᱨ ᱜᱮᱭᱟ ᱛᱚ ᱫᱟᱜ ᱠᱚ ᱚᱱᱟᱛᱮ ᱟᱫᱚ ᱚᱱᱟ ᱜᱮᱞᱤᱧ ᱤᱭᱟᱹ ᱠᱮᱫᱟ ᱧᱮᱞ ᱮ ᱫᱟᱞᱤᱧ ᱱᱚᱣᱟᱛᱮ ᱦᱩᱭᱩᱜ ᱠᱟᱱ ᱜᱮᱭᱟ ᱵᱷᱟᱜᱤ ᱜᱮ᱾
ᱚᱱᱟᱛᱮ ᱚᱱᱟ ᱜᱮᱞᱤᱧ ᱫᱷᱩᱨᱟᱹᱣ ᱠᱟᱱᱟ᱾
ᱢᱟᱱᱮ ᱪᱮᱜ ᱞᱤᱧ ᱞᱮᱹᱭᱟ ᱵᱟᱨᱚ ᱢᱟᱥ ᱵᱤᱱ ᱪᱟᱥ ᱜᱮᱭᱟ ᱥᱮ ᱡᱟᱦᱟᱸ ᱵᱚᱱ ᱞᱮᱹᱭᱫᱟ ᱵᱟᱥ ᱥᱟᱨᱟ ᱵᱚᱪᱷᱚᱨ? ᱟᱵᱚ ᱢᱟᱱᱮ ᱥᱟᱨᱟ ᱵᱚᱪᱷᱚᱨ ᱵᱤᱱ ᱪᱟᱥ ᱜᱮᱭᱟ ᱥᱮ ᱚᱝᱠᱟ ᱡᱟᱦᱟᱸ ᱢᱤᱜᱴᱮᱱ ᱥᱤᱡᱤᱱ ᱢᱤᱜᱴᱮᱱ ᱛᱟᱦᱮᱱ ᱫᱚ? ᱟ ᱥᱤᱡᱤᱱ ᱨᱮᱜᱮᱵᱤᱱ ᱪᱟᱥᱟ?
ᱟᱨᱠᱤ ᱯᱚᱛᱮ ᱤᱭᱟᱹ ᱜᱮᱞᱤᱧ ᱪᱟᱥ ᱜᱮᱭᱟ ᱟᱨᱠᱤ ᱡᱟᱦᱟᱸ ᱥᱤᱡᱤᱱ ᱢᱤᱜᱴᱮᱱ ᱦᱤᱡᱩᱜᱼᱟ ᱡᱮᱢᱚᱱ ᱱᱚᱣᱟ ᱫᱚ ᱱᱤᱛᱚᱜ ᱫᱚ ᱦᱟᱱᱟ ᱨᱚᱠᱚᱢᱼᱼ ᱛᱩ ᱪᱟᱥ ᱡᱮᱢᱚᱱ ᱵᱮᱸᱜᱟᱲ ᱠᱚ ᱵᱷᱮᱱᱰᱤ ᱚᱱᱮ ᱡᱟᱦᱟᱸ ᱠᱚ ᱞᱮᱹᱭᱟ ᱰᱷᱮᱸᱲᱚᱥ ᱚᱱᱟᱠᱚ ᱪᱟᱥ ᱨᱮᱱᱟᱜ ᱤᱭᱟᱹ ᱠᱟᱱᱟ ᱚᱱᱟᱠᱚ ᱪᱟᱥ ᱦᱩᱭᱩᱜ ᱠᱟᱱᱟ ᱛᱟᱨᱯᱚᱨᱮ ᱡᱮᱢᱚᱱ ᱟᱨᱦᱚ ᱦᱮᱱᱟᱜᱼᱟ ᱥᱤᱡᱤᱱ ᱠᱚ ᱚᱝᱠᱟ ᱜᱮ ᱾ ᱟᱭᱢᱟ ᱨᱚᱠᱚᱢ ᱡᱤᱱᱤᱥ ᱚᱱᱟ ᱠᱚ ᱪᱟᱥ ᱦᱩᱭᱩᱜᱼᱟ᱾
ᱢᱟᱱᱮ ᱥᱤᱡᱤᱱ ᱠᱮ ᱥᱤᱡᱤᱱ ᱚᱱᱟ ᱪᱟᱥ ᱢᱟᱱᱮ ᱚᱱᱟ ᱢᱮᱜᱴᱮᱱ ᱡᱤᱱᱤᱥ ᱜᱮᱵᱮᱱ ᱪᱟᱥᱟ ᱥᱮ ᱟᱨᱚ ᱯᱟᱞᱴᱟᱣ ᱤᱫᱤᱜ ᱜᱮᱭᱟᱵᱤᱱ?
ᱚ ᱯᱟᱞᱴᱟ ᱤᱫᱤᱭᱟᱞᱤᱧ ᱡᱮᱢᱚᱱ ᱥᱤᱡᱤᱱ ᱱᱤᱛᱚᱜ ᱫᱚ ᱱᱚᱣᱟ ᱥᱤᱡᱤᱱ ᱪᱟᱞᱟᱜ ᱠᱟᱱᱟ ᱚᱱᱟ ᱜᱮᱞᱤᱧ ᱪᱟᱥ ᱫᱟ᱾ ᱛᱟᱨᱯᱚᱨᱮ ᱥᱮᱛᱳᱝ ᱫᱤᱱ ᱡᱮᱢᱚᱱ ᱚᱱᱟ ᱛᱩᱨᱢᱩᱡᱽ ᱞᱤᱧ ᱪᱟᱥᱟ᱾ ᱛᱟᱨᱯᱚᱨᱮ ᱟᱨᱚ ᱡᱮᱢᱚᱱ ᱠᱩᱯᱤ ᱥᱤᱡᱤᱱ ᱦᱳᱭ ᱠᱩᱯᱤ ᱥᱤᱡᱤᱱ ᱦᱤᱡᱩᱜᱼᱟ ᱠᱩᱯᱤᱞᱤᱧ ᱪᱟᱥᱟ᱾
ᱥᱤᱡᱤᱱ ᱜᱮ ᱥᱤᱡᱤᱱ ᱢᱟᱱᱮ ᱪᱟᱥ ᱫᱚᱵᱤᱱ ᱯᱟᱞᱴᱟᱣ ᱤᱫᱤᱭᱟ ᱵᱟᱝ?
ᱟ ᱦᱳᱭ᱾ ᱚᱝᱠᱟᱞᱤᱧ ᱪᱟᱥ ᱤᱫᱤᱭᱟ ᱟᱨᱠᱤ ᱾
ᱛᱟᱦᱮᱞᱮ ᱦᱤᱛᱳᱜ ᱫᱚ ᱢᱟᱱᱮ ᱦᱤᱛᱳᱜ ᱫᱚ ᱱᱚᱜᱹᱚᱭ ᱛᱚ ᱦᱤᱛᱳᱜ ᱫᱚ ᱢᱟᱱᱮ ᱦᱩᱲᱩ ᱨᱚᱦᱚᱭ ᱪᱟᱥ ᱢᱟᱱᱮ ᱥᱤᱡᱤᱱ ᱱᱟ ᱦᱩᱲᱩ ᱠᱚᱫᱚ ᱛᱟᱦᱮᱞᱮ ᱵᱤᱱ ᱪᱟᱥ ᱟᱠᱟᱫᱟ ᱥᱮ ᱵᱟᱝ?
ᱦᱮᱸ ᱚᱱᱟ ᱠᱚᱦᱚᱸ ᱪᱟᱥ ᱫᱚ ᱦᱩᱭᱩᱜ ᱜᱮᱭᱟ ᱦᱩᱭ ᱫᱚ᱾ ᱟᱫᱚ ᱱᱳᱣᱟ ᱠᱚᱫᱚ ᱦᱟᱜ ᱠᱷᱟᱱ ᱢᱟᱴᱷ ᱢᱮᱱᱟᱜᱼᱟ ᱚᱝᱠᱟ ᱪᱟᱥ ᱞᱮᱠᱦᱟᱱ ᱢᱟᱴᱷ ᱱᱟ ᱚᱸᱰᱮᱞᱤᱧ ᱪᱟᱥ ᱜᱮᱭᱟ ᱚᱸᱰᱮ ᱜᱮ ᱟᱨᱠᱤ ᱯᱚᱛᱮ ᱤᱭᱟᱹ ᱜᱮᱞᱤᱧ ᱪᱟᱥ ᱜᱮᱭᱟ ᱚᱸᱰᱮᱜ ᱜᱮ ᱡᱷᱚᱛᱚ ᱨᱚᱠᱚᱢ ᱡᱤᱱᱤᱥ ᱜᱮ ᱟᱨᱠᱤ᱾ ᱚᱱᱟ ᱱᱟᱜ ᱥᱤᱡᱤᱱ ᱪᱟᱵᱟᱭᱱᱟ ᱚᱱᱟᱞᱤᱧ ᱤᱭᱟᱹ ᱜᱤᱰᱤ ᱠᱮᱫᱟ ᱛᱟᱨᱯᱚᱨᱮ ᱟᱨᱦᱚ ᱦᱟᱱᱟ ᱱᱟᱜ ᱥᱤᱡᱤᱱ ᱦᱟᱱᱟ ᱦᱤᱡᱩᱜ ᱚᱱᱱᱟᱞᱤᱧ ᱪᱟᱥᱟ ᱚᱱᱟ ᱨᱮᱜᱮ ᱟᱨᱠᱤ ᱾ ᱟᱭᱢᱟᱟᱜ ᱜᱮ ᱡᱟᱭᱜᱟ ᱫᱚ ᱦᱮᱱᱟᱜ ᱟ ᱛᱚ ᱚᱱᱟ ᱪᱟᱥ ᱞᱮᱠᱟᱱ ᱜᱚᱰᱟ ᱡᱟᱭᱜᱟ ᱡᱟᱦᱟᱸ ᱚᱱᱟ ᱨᱮᱜᱮᱞᱤᱧ ᱪᱟᱥ ᱜᱮᱭᱟ᱾ ᱟᱫᱚ ᱵᱟᱹᱭᱦᱟᱹᱲ ᱠᱚᱨᱮ ᱫᱚ ᱚᱱᱟ ᱠᱚᱨᱮ ᱫᱚ ᱦᱩᱲᱩ ᱪᱟᱥ ᱤᱹᱭᱟ ᱠᱟᱱᱟ ᱛᱚ ᱟᱫᱚ ᱚᱱᱟᱛᱮ᱾ ᱚᱱᱟ ᱠᱚᱨᱮ ᱫᱚ ᱵᱟᱹᱞᱤᱧ ᱪᱟᱥ ᱜᱮᱭᱟ ᱚᱱᱟ ᱠᱚᱫᱚ᱾
ᱛᱟᱦᱮᱞᱮ ᱜᱚᱢᱠᱮ ᱫᱟᱜ ᱡᱟᱹᱲᱤ ᱠᱚ ᱛᱟᱞᱮ ᱪᱮᱜᱠᱟ ᱦᱩᱭᱩᱜ ᱠᱟᱱᱟ ᱜᱚᱢᱠᱮ?
ᱦᱮᱸ ᱫᱟᱜ ᱡᱟᱹᱲᱤ ᱫᱚ ᱦᱩᱭᱩᱜ ᱠᱟᱱ ᱜᱮᱭᱟ, ᱚᱱ ᱟᱯᱮ ᱥᱮᱜ ᱚᱱᱛᱮ ᱪᱮᱜᱠᱟ ᱜᱮ?
ᱱᱚᱱᱛᱮ ᱦᱚᱸ ᱫᱟᱜ ᱡᱟᱹᱲᱤᱭᱮᱜ ᱜᱮᱭᱟᱭ ᱵᱷᱟᱞᱮ ᱜᱮ᱾
ᱦᱮᱸᱻ
ᱱᱚ ᱫᱟᱜ ᱡᱟᱹᱲᱤ ᱛᱮᱜᱮ ᱦᱩᱭᱩᱜ ᱟ ᱵᱟᱠᱷᱟᱱ ᱚᱠᱟ ᱥᱮᱨᱢᱟ ᱫᱚ ᱧᱮᱞ ᱵᱤᱱᱥᱮ ᱫᱟᱜ ᱡᱟᱹᱲᱤ ᱜᱮ ᱵᱟᱝ ᱦᱩᱭᱩᱜᱼᱟ᱾
ᱦᱮᱸ ᱦᱮᱸ ᱚᱝᱠᱟ ᱜᱮ᱾
ᱫᱟᱜ ᱡᱟᱹᱲᱤ ᱱᱚᱜᱼᱚᱭ ᱥᱮ ᱱᱤᱭᱟᱹ ᱥᱮᱨᱢᱟ ᱫᱚ ᱦᱩᱭᱩᱜ ᱠᱟᱱ ᱜᱮᱭᱟ ᱵᱷᱟᱞᱤ ᱜᱮ ᱪᱟᱥ ᱦᱩᱭᱩᱜ ᱞᱮᱠᱟ ᱫᱚ᱾
ᱦᱮᱸ ᱚᱝᱠᱟᱜᱮ ᱱᱚᱛᱮ ᱦᱚᱸ ᱚᱝᱠᱟᱜᱮ ᱚᱠᱟ ᱥᱚᱢᱚᱭ ᱫᱚᱢᱮ ᱡᱟᱹᱲᱤᱭᱟᱭ ᱵᱟᱠᱷᱟᱱ ᱫᱚ ᱵᱟᱝᱜᱮ᱾ ᱞᱮᱹᱭ ᱟᱞᱤᱧ ᱛᱟᱦᱞᱮ ᱟᱵᱤᱱ ᱫᱚ ᱚᱝᱠᱟ ᱯᱚᱛᱮ ᱤᱭᱟᱹ ᱜᱮᱵᱤᱱ ᱪᱟᱥ ᱜᱮᱭᱟ ᱥᱮ ᱚᱝᱠᱟ? ᱴᱩᱠ ᱴᱟᱠ ᱱᱤᱭᱟᱹ ᱩᱯᱩ ᱵᱤᱭᱮ ᱠᱷᱚᱱ ᱜᱮᱵᱤᱱ ᱟᱨᱟᱢᱵᱚ ᱠᱟᱜᱼᱟ?
ᱦᱮᱸᱟᱞᱤᱧ ᱟᱹᱞᱤᱧᱟᱜ ᱯᱨᱟᱭ ᱦᱸᱚᱜᱼᱚᱭ ᱱᱤᱭᱟᱹᱜᱮ ᱱᱤᱭᱟᱹ ᱢᱮᱥᱟ ᱵᱟᱨ ᱥᱮᱨᱢᱟ ᱦᱩᱭᱩᱜ ᱠᱟᱱ ᱛᱟᱹᱞᱤᱧᱟ, ᱵᱟᱨ ᱥᱮᱨᱢᱟ ᱞᱤᱧ ᱪᱟᱥ ᱫᱟ ᱢᱟᱱᱮ᱾
ᱦᱮᱸ ᱛᱚ᱾
ᱛᱟᱦᱞᱮ ᱛᱤᱱᱟᱹᱜ ᱫᱷᱟᱨᱤᱡ ᱪᱟᱥ ᱠᱟᱛᱮᱜ ᱚᱱᱟ ᱵᱤᱱ ᱤᱭᱟᱹ ᱫᱟᱲᱮᱭᱟᱫᱟ ᱢᱮᱱᱛᱮ ᱡᱟᱦᱟᱸ ᱠᱚ ᱞᱟᱹᱭᱟ ᱡᱟᱦᱟᱸ ᱪᱮᱜ ᱠᱚ ᱞᱟᱹᱭ ᱫᱚ, ᱚᱱᱟ ᱤᱭᱟᱹ ᱡᱟᱦᱟᱸ ᱯᱚᱯᱷᱮᱴ ᱥᱮ ᱪᱮᱜ ᱚᱱᱟᱵᱤᱱ ᱧᱟᱢ ᱞᱮᱫᱟ ᱥᱮ ᱵᱟᱝ ᱛᱟᱦᱚᱞᱮ ᱚᱱᱟ ᱪᱟᱥ ᱠᱟᱛᱮᱫ?
ᱪᱮᱜ ᱵᱤᱱ ᱞᱟᱹᱭ ᱠᱮᱫᱟ?
ᱦᱮᱸ ᱪᱮᱜ ᱠᱚ ᱞᱟᱹᱭᱟ ᱚᱱᱟ ᱪᱟᱥ ᱠᱟᱛᱮᱜ ᱯᱚᱯᱷᱮᱴ ᱠᱚ ᱵᱟᱵᱤᱱ ᱵᱩᱡᱷᱟᱹᱣ ᱞᱮᱜᱼᱟ ᱥᱮ ᱵᱟᱝ ᱛᱟᱞᱚᱦᱮ
ᱦᱮᱸ ᱯᱚᱯᱷᱮᱴ ᱫᱚ ᱞᱤᱧ ᱵᱩᱡᱷᱟᱹᱣ ᱫᱚᱞᱤᱧ ᱵᱩᱡᱷᱟᱹᱣ ᱠᱮᱫᱟ ᱢᱟᱱᱮ ᱩᱱᱟᱹᱜ ᱡᱟᱦᱟᱸ ᱵᱟᱨ ᱯᱮ ᱥᱮᱨᱢᱟ ᱪᱟᱥ ᱠᱟᱛᱮᱜ ᱡᱟᱦᱟᱸ ᱯᱚᱯᱷᱮᱴ ᱵᱩᱡᱷᱟᱹᱜ ᱚᱱᱟ ᱚᱠᱟ ᱫᱚ ᱟᱣᱨᱤ ᱭᱟᱜ-ᱟ ᱛᱚ ᱢᱟᱱᱮ ᱠᱟᱹᱡ ᱯᱚᱯᱷᱮᱴ ᱫᱚ ᱦᱩᱭ ᱠᱟᱱᱟ ᱛᱚ ᱚᱱᱟᱛᱮ ᱟᱨᱚ ᱪᱟᱥ ᱞᱤᱧ ᱟᱨᱟᱢᱵᱚᱣ ᱾
ᱦᱮᱸ ᱛᱚ᱾ ᱟᱨᱠᱤ ᱡᱟᱦᱟᱸ ᱠᱚ ᱞᱟᱹᱭ ᱫᱚ ᱢᱟᱱᱮ ᱯᱟᱹᱭᱞᱟᱹ ᱮᱛᱚᱦᱚᱵ ᱛᱚᱨᱟ ᱫᱚ ᱡᱟᱦᱟᱸ ᱵᱟᱝ ᱦᱩᱭ ᱜᱚᱫᱚᱜᱼᱟ ᱥᱮ᱾ ᱡᱟᱦᱟᱱᱟᱜ ᱜᱮ ᱯᱟᱹᱭᱞᱟᱹ ᱟᱨᱠᱤ ᱮᱛᱚᱦᱚᱵ ᱫᱚ ᱚᱱᱟ ᱫᱚ
ᱢᱚᱱᱮ ᱨᱮ ᱢᱤᱫᱴᱮᱱ ᱦᱤᱫᱤᱡ ᱛᱟᱦᱮᱱᱟ ᱵᱟᱝ, ᱡᱮ ᱤᱧ ᱦᱩᱭᱩᱜ ᱛᱤᱧᱟᱹ ᱥᱮ ᱵᱟᱝ?
ᱦᱮᱸ, ᱟᱨᱠᱤ ᱤᱭᱟᱹ ᱨᱮᱫᱚ ᱟᱨᱠᱤ ᱠᱩᱨᱩᱢᱩᱴᱩ ᱫᱷᱩᱨᱟᱹᱣ ᱠᱚᱜ ᱦᱩᱭᱩᱜ-ᱟ ᱛᱚ ᱟᱨᱠᱤ ᱢᱮᱱᱛᱮ ᱱᱚᱣᱟ ᱡᱤᱱᱤᱥ ᱱᱚᱣᱟ ᱠᱟᱛᱮᱜ ᱤᱧ ᱩᱱᱱᱚᱛᱤ ᱫᱟᱲᱮᱜ-ᱟ ᱢᱮᱱᱛᱮ ᱱᱚᱣᱟ ᱟᱛᱮᱫ ᱜᱮ ᱦᱩᱸ ᱚᱱᱟ ᱟᱹᱵᱤᱱ ᱦᱚᱸ ᱛᱟᱦᱞᱮ ᱚᱱᱠᱟ ᱜᱮᱵᱤᱱ ᱢᱚᱱᱮᱭ ᱠᱟᱜ ᱜᱮᱭᱟ ᱛᱟᱞᱦᱮ?
ᱦᱮᱸ ᱦᱮᱸ ᱢᱚᱱᱮ ᱚᱱᱮ ᱚᱱᱠᱟ ᱦᱩᱭ ᱱᱟᱛᱚ ᱟᱫᱚ ᱠᱟᱹᱴᱤᱡ ᱟᱫᱚ ᱚᱱᱟ ᱜᱤᱧ ᱪᱟᱥ ᱟᱨᱚᱞᱤᱧ ᱤᱭᱟᱹᱣ ᱠᱟᱫᱟ ᱟᱫᱚ ᱱᱤᱭᱟᱹ ᱵᱟᱨ ᱱᱤᱭᱟᱹ ᱫᱷᱟᱣ ᱫᱚ ᱟᱫᱚ ᱯᱚᱯᱷᱤᱴ ᱞᱤᱧ ᱧᱟᱢ ᱫᱟ ᱥᱮ ᱵᱟᱹᱞᱤᱧ ᱧᱟᱢ
ᱟᱭᱢᱟ ᱧᱚᱜ ᱱᱤᱛᱚᱜ ᱫᱚᱵᱤᱱ ᱠᱟᱹᱴᱤᱡ ᱵᱤᱱ ᱡᱟᱹᱥᱛᱤ ᱧᱚᱜ ᱠᱟᱫᱟ ᱱᱤᱛᱚᱜ ᱫᱚ ᱞᱟᱦᱟ ᱠᱷᱚᱱ ᱡᱟᱦᱟᱸ ᱞᱟᱦᱟ ᱥᱮᱨᱢᱟ ᱵᱤᱱ ᱪᱟᱥ ᱞᱮᱫ ᱫᱚ ᱚᱱᱟ ᱠᱷᱚᱱ ᱠᱟᱹᱴᱤᱡ ᱵᱤᱱ ᱡᱟᱹᱥᱛᱤ ᱵᱤᱱ ᱪᱟᱥ ᱜᱚᱫ ᱫᱟ ᱱᱮᱛᱟᱨ ᱱᱤᱛᱚᱜ ᱫᱚ ᱾
ᱦᱩᱸ ᱦᱩᱸ ᱱᱤᱭᱟᱹ ᱵᱟᱨ ᱠᱟᱹᱴᱤᱡ ᱡᱟᱹᱥᱛᱤ ᱧᱚᱜ ᱠᱟᱫᱟᱞᱤᱧ ᱠᱟᱹᱡ ᱟ ᱵᱟᱹᱠᱷᱟᱹᱛ ᱵᱟᱹᱫᱽ ᱠᱚᱦᱚᱸ ᱵᱤᱥᱤ ᱵᱟᱹᱱᱩᱜᱼᱟ ᱛᱚ ᱟᱫᱚ ᱚᱱᱟ ᱦᱚᱛᱮᱡ ᱛᱮ ᱡᱟᱹᱥᱛᱤ ᱧᱚᱜ ᱵᱟᱹᱞᱤᱧ ᱪᱟᱥ ᱫᱟᱲᱮᱜ ᱠᱟᱱᱟ᱾
ᱦᱮᱸ ᱚᱱᱠᱟᱜᱮ ᱨᱮᱸᱜᱮᱡ ᱦᱚᱲ ᱫᱚ ᱚᱱᱠᱟ ᱜᱮ᱾
ᱦᱚᱜᱼᱚᱭ ᱱᱤᱛᱚᱜ ᱫᱚ ᱟᱥᱟᱲ ᱵᱚᱸᱜᱟ ᱫᱤᱱ ᱦᱳᱲᱳ ᱨᱚᱦᱚᱭ ᱥᱤᱡᱤᱱ᱾
ᱦᱮᱸ
ᱱᱤᱛᱚᱜ ᱫᱚ ᱥᱟᱱᱟᱢ ᱦᱚᱲ ᱜᱮ ᱦᱳᱲᱳ ᱵᱚᱱ ᱪᱟᱥ ᱜᱮᱭᱟ ᱵᱟᱝ
ᱦᱮᱸ ᱚᱱᱠᱟ ᱛᱟᱦᱞᱮ ᱜᱚᱰᱟ ᱤᱭᱟᱹ ᱠᱚᱫᱚ ᱵᱟᱹᱱᱩᱜ ᱛᱟᱵᱤᱱ ᱜᱮᱭᱟ ᱞᱟᱹᱭ ᱮᱭᱟ ᱞᱤᱧ?
ᱦᱩᱸ ᱜᱚᱴᱟ ᱫᱚ ᱢᱮᱱᱟᱜᱼᱟ ᱴᱩᱠ ᱴᱟᱠ ᱚᱱᱟ ᱠᱚᱨᱮ ᱦᱚᱸ ᱪᱟᱥ ᱠᱟᱫᱟᱞᱤᱧ ᱠᱚᱸᱰᱷᱟ ᱦᱳᱭ ᱡᱮᱢᱚᱱ ᱦᱚᱛᱚᱫᱽ ᱠᱚ ᱱᱤᱭᱟᱹ ᱠᱚᱦᱚᱸ ᱪᱟᱥ ᱫᱚ ᱦᱩᱭᱩᱜ ᱜᱮᱭᱟ ᱛᱚ᱾
ᱦᱮᱸ ᱛᱟ ᱛᱤᱱᱟᱹᱜ ᱜᱟᱱ ᱛᱟᱞᱦᱮ ᱵᱤᱱ ᱪᱟᱥ ᱠᱟᱫᱟ ᱟᱹᱵᱤᱱ ᱫᱚ?
ᱦᱩᱸ ᱵᱟᱨ ᱵᱤᱜᱷᱟᱹ ᱜᱟᱱ ᱞᱤᱧ ᱪᱟ
ᱚᱱᱟ ᱚᱱᱟ ᱫᱚ ᱦᱟᱸᱜ ᱠᱷᱟᱱ ᱵᱟᱹᱞᱤᱧ ᱞᱟᱹᱭ ᱫᱟ ᱡᱟᱦᱟᱸ ᱟᱨᱠᱤ ᱛᱤᱱᱟᱹᱜ ᱜᱟᱱ ᱡᱤᱱᱤᱥ ᱠᱚᱵᱤᱱ ᱪᱟᱥ ᱠᱟᱫᱟ ᱟᱨᱠᱤ ᱛᱤᱱᱟᱹᱜ ᱜᱟᱱ ᱡᱟᱦᱟᱸ ᱠᱚ ᱞᱟᱭᱹ ᱫᱚ ᱯᱷᱚᱞ ᱠᱚ ᱛᱤᱱᱟᱹᱜ ᱵᱤᱥ ᱪᱟᱥ ᱠᱟᱫᱟ ᱟᱨᱠᱤ ᱛᱤᱱᱟᱹᱜ ᱨᱚᱠᱚᱢᱟᱜ, ᱦᱳᱭ ᱛᱤᱱᱟᱹᱜ ᱨᱚᱠᱚᱢ ᱥᱚᱵᱽᱡᱤ ᱵᱤᱱ ᱪᱟᱥ ᱠᱟᱜᱼᱟ?
ᱮᱸ ᱡᱮᱢᱚᱱ ᱵᱮᱸᱜᱟᱲ ᱛᱟ ᱯᱚᱨᱮ ᱢᱮᱱᱟᱜ-ᱟ ᱠᱚᱯᱷᱤ ᱛᱟᱯᱚᱨᱮ ᱢᱮᱱᱟᱜᱼᱟ ᱵᱷᱤᱱ ᱰᱤ ᱥᱮ ᱡᱟᱦᱟᱸ ᱵᱷᱤᱲᱤ ᱡᱷᱤᱸᱜᱟᱹ ᱵᱚᱱ ᱞᱟᱹᱭᱮᱫ ᱠᱟᱱ ᱛᱟᱯᱚᱨᱮ ᱡᱷᱤᱸᱜᱟᱹ
ᱛᱟᱯᱚᱨᱮ ᱚᱱᱮ ᱦᱚᱛᱚᱫᱽ ᱠᱚᱸᱰᱷᱟ ᱟᱨᱚ ᱟᱭᱢᱟ ᱜᱟᱱ ᱢᱮᱱᱟᱜᱼᱟ ᱢᱟᱱᱮ ᱟᱲᱟᱜ ᱥᱟᱠᱟᱢ ᱠᱚᱦᱚᱸ ᱾
ᱦᱮᱸ ᱦᱮᱸ ᱛᱟᱞᱦᱮ ᱞᱟᱹᱭᱮᱜᱼᱟ ᱞᱤᱧ ᱚᱱᱟ ᱫᱚ ᱯᱚᱛᱮ ᱡᱟᱦᱟᱸ ᱯᱚᱛᱮ ᱦᱟᱴ ᱜᱮᱵᱤᱱ ᱤᱫᱤᱭ ᱜᱮᱭᱟ?
ᱦᱮᱸ ᱤᱫᱤ ᱜᱮᱭᱟ ᱞᱤᱧ ᱯᱚᱴᱮ ᱦᱟᱴ ᱢᱟᱱᱮ ᱚᱱᱟ ᱥᱩᱨᱯᱩᱨ ᱨᱮᱱᱟᱜ ᱟᱹᱛᱩᱳ ᱠᱚᱨᱮ ᱡᱟᱦᱟᱸ ᱛᱤᱱᱟᱹᱜ ᱢᱟᱱᱮ ᱦᱟᱴ ᱠᱚ ᱢᱟᱱᱮ ᱠᱚ ᱫᱩᱲᱩᱵᱼᱟ ᱯᱚᱛᱤ ᱦᱟᱴ ᱜᱮᱞᱤᱧ ᱤᱫᱤᱭ ᱜᱮᱭᱟ ᱢᱟᱱᱮ ᱡᱚᱛᱚ ᱦᱟᱴ ᱜᱮᱞᱤᱧ ᱮᱴᱮᱱ ᱜᱮᱭᱟ ᱢᱟᱱᱮ ᱡᱟᱦᱟᱸ ᱫᱚᱞᱤᱧ ᱪᱟᱞᱟᱜ ᱜᱮᱭᱟ᱾
ᱦᱮᱸ ᱛᱚ᱾ ᱮᱠᱞᱟ ᱜᱮᱵᱤᱱ ᱪᱟᱞᱟᱜ ᱜᱮᱭᱟ ᱥᱮ ᱡᱟᱦᱟᱸ ᱟᱨᱚ ᱤᱭᱟᱹ ᱵᱤᱱ ᱪᱟᱞᱟᱜ ᱜᱮᱭᱟ ᱟᱨᱚ ᱥᱟᱶ?
ᱵᱟᱝ ᱵᱟᱝ ᱵᱟᱝ ᱟᱹᱞᱤᱧ ᱫᱚ ᱮᱠᱞᱟ ᱜᱮᱞᱤᱧ ᱪᱟᱞᱟᱜ ᱜᱮᱭᱟ᱾
ᱦᱮᱸᱛᱚ᱾ ᱛᱟᱦᱞᱮ ᱪᱮᱜ ᱠᱚᱛᱮᱵᱤᱱ ᱤᱫᱤ ᱜᱮᱭᱟ ᱚᱝᱠᱟ ᱜᱟᱲᱤᱛᱮ ᱥᱮ ᱚᱝᱠᱟ ᱦᱚᱸ ᱡᱟᱦᱟᱸ ᱠᱩ ᱞᱟᱭᱫᱟ ᱢᱚᱴᱚᱨ ᱥᱟᱭᱠᱮᱞ
ᱵᱮᱵᱽᱥᱟ ᱢᱤᱫᱴᱮᱱ ᱢᱟᱱᱮ ᱪᱮᱜ ᱞᱤᱧ ᱞᱟᱹᱭᱟ ᱢᱟᱱᱮ ᱡᱟᱦᱟᱸ ᱢᱟᱱᱮ ᱵᱮᱵᱽᱥᱟ ᱞᱟᱹᱜᱤᱫ ᱢᱤᱫᱴᱮᱱ ᱜᱟᱹᱰᱤ ᱞᱤᱧ ᱦᱟᱛᱟᱣ ᱠᱟᱫᱟ ᱢᱟᱱᱮ ᱡᱟᱦᱟᱸ ᱵᱮᱵᱽᱥᱟ ᱜᱟᱹᱰᱤ ᱜᱮ ᱢᱟᱱᱮ ᱢᱚᱴᱚ ᱥᱟᱭᱠᱤᱞ ᱡᱟᱦᱟᱸ ᱫᱚᱵᱚᱱ ᱞᱟᱹᱭᱮᱜ ᱠᱟᱱ᱾
ᱦᱮᱸ
ᱦᱳᱭ ᱚᱱᱟ ᱠᱚᱛᱮ ᱜᱮᱞᱤᱧ ᱤᱫᱤᱭᱮᱜ ᱛᱟᱦᱮᱱ ᱵᱟᱠᱷᱟᱱ ᱯᱟᱹᱦᱤᱞ ᱫᱚ ᱵᱟᱠᱷᱟᱱ ᱢᱟᱱᱮ ᱞᱟᱦᱟ ᱫᱚ ᱵᱟᱠᱷᱟᱱ ᱥᱟᱭᱠᱮᱞ ᱠᱚᱛᱮ ᱜᱮᱞᱤᱧ ᱤᱫᱤᱭᱮᱜ ᱛᱟᱦᱮᱸ ᱰᱩᱞᱩᱝ ᱜᱟᱹᱰᱤ ᱠᱚᱛᱮ ᱜᱮ᱾
ᱦᱮᱸ ᱦᱮᱸ ᱛᱚ ᱟᱫᱚ ᱚᱝᱠᱟᱜᱮ ᱵᱟᱹᱭ ᱵᱟᱹᱭᱛᱮ ᱡᱟᱦᱟᱸ ᱠᱚ ᱞᱟᱹᱭ ᱫᱚ ᱪᱟᱥ ᱪᱟᱥ ᱛᱮ ᱟᱨᱠᱤ ᱚᱱᱟ ᱤᱭᱟᱹ ᱱᱟᱛᱚ᱾ ᱛᱟᱯᱚᱨᱮ ᱜᱟᱹᱲᱤ ᱦᱚᱸ ᱦᱟᱛᱟᱣ ᱫᱚᱨᱠᱟᱨ ᱛᱤᱱᱟᱹᱜ ᱦᱮᱸ᱾ ᱛᱤᱱᱟᱹᱜ ᱥᱟᱺᱜᱤᱧ ᱟᱨᱠᱤ ᱥᱟᱺᱜᱤᱧ ᱥᱟᱺᱜᱤᱧ ᱚᱱᱟ ᱠᱚ ᱤᱫᱤ ᱠᱟᱛᱮᱫ ᱟᱨᱠᱤ ᱡᱟᱦᱟᱸ ᱠᱚ ᱞᱟᱹᱭ ᱫᱚ ᱥᱟᱺᱜᱤᱧ ᱧᱚᱜ ᱤᱫᱤ ᱠᱟᱛᱮᱜ ᱫᱚ ᱦᱟᱢᱟᱞ ᱜᱮᱭᱟ ᱥᱮ᱾ ᱚᱱᱟ ᱠᱚ ᱰᱩᱞᱩᱝ ᱛᱮᱱ ᱜᱟᱹᱰᱤ ᱛᱮᱫᱚ ᱚᱱᱟᱛᱮ ᱤᱫᱤ ᱫᱚ ᱠᱟᱹᱴᱤᱡ ᱤᱭᱟᱹ ᱧᱚᱜ ᱜᱮ ᱵᱩᱡᱷᱟᱹᱜᱼᱟ ᱥᱮ᱾
ᱦᱩᱸ ᱦᱩᱸ
ᱦᱩᱸ ᱢᱤᱫᱴᱮᱱ ᱜᱟᱹᱰᱤ ᱚᱲᱟᱜ ᱨᱮ ᱜᱟᱹᱰᱤ ᱦᱟᱛᱟᱣ ᱫᱚ ᱴᱮᱱ ᱤᱭᱟᱹ ᱜᱮ ᱫᱚᱨᱠᱟᱨ ᱜᱮ᱾ ᱦᱟᱱᱛᱮ ᱱᱟᱛᱮ ᱟᱨᱠᱤ ᱚᱱᱟ ᱵᱮᱵᱽᱥᱟ ᱵᱟᱝ ᱨᱮᱦᱚᱸ ᱡᱟᱦᱟᱱᱟᱜ ᱟᱨᱠᱤ ᱦᱟᱱᱛᱮ ᱱᱟᱛᱮ ᱫᱩᱠ ᱥᱮ ᱤᱭᱟᱹᱨᱮ ᱮᱱᱛᱮ ᱪᱟᱞᱟᱣ ᱞᱚᱜᱚᱱ ᱧᱚᱜ ᱪᱟᱞᱟᱣ ᱜᱮ ᱡᱚᱠᱷᱚᱱ ᱛᱚᱠᱷᱚᱱ ᱪᱟᱞᱟᱣ ᱜᱟᱱᱚᱜᱼᱟ ᱦᱳᱭ ᱦᱮᱸ᱾
ᱦᱩᱸ ᱚᱝᱠᱟ ᱢᱟᱱᱮ ᱟᱞᱤ-ᱟᱹᱞᱤᱧ ᱦᱚᱸᱞᱤᱧ ᱢᱚᱱᱮᱭᱟᱜ ᱠᱟᱱᱟ ᱠᱟ ᱢᱤᱜᱴᱮᱱ ᱢᱟᱱᱮ ᱵᱚᱲᱚ ᱧᱚᱜ ᱢᱟᱱᱮ ᱟᱨ ᱠᱟᱹᱴᱤᱡ ᱪᱟᱥ ᱠᱟᱛᱮᱜ ᱢᱟᱱᱮ ᱵᱚᱲᱚ ᱧᱚᱜ ᱢᱤᱫᱴᱮᱱ ᱵᱮᱵᱽᱥᱮᱵ ᱢᱟᱱᱮ ᱢᱤᱫᱴᱮᱱ ᱤᱭᱟᱹᱞᱤᱧ ᱢᱟᱱᱮ ᱩᱝᱠᱩ ᱡᱟᱦᱟᱸᱭ ᱠᱚᱫᱚ ᱵᱚᱱ ᱢᱮᱛᱟᱣ ᱠᱚ ᱠᱟᱱ ᱫᱚ ᱦᱮᱸ ᱦᱮᱸ ᱡᱟᱦᱟᱸᱭ ᱥᱚᱵᱽᱡᱤ ᱠᱚ ᱢᱮᱱᱟ ᱡᱟᱦᱟᱸ ᱵᱚᱲᱚ ᱵᱚᱲᱚ ᱜᱟᱹᱲᱤ ᱛᱮᱠᱚ ᱦᱤᱡᱩᱜ ᱛᱮ ᱤᱫᱤᱚ ᱫᱚ ᱪᱤᱞᱤ ᱵᱚᱱ ᱢᱮᱛᱟ ᱠᱚᱣᱟ ᱦᱟᱯᱮ ᱵᱟᱟᱹᱞᱤᱧ ᱫᱤᱥᱟᱹᱭᱫᱟ᱾
ᱦᱮᱸ ᱛᱚ᱾
ᱵᱮᱵᱽᱥᱤᱠ ᱢᱟᱱᱮ ᱦᱳᱭ ᱩᱝᱠᱩ ᱠᱚᱴᱷᱮᱱ ᱞᱤᱧ ᱢᱚᱱᱮᱭᱫᱟ ᱡᱮ ᱚᱝᱠᱟ ᱠᱟᱛᱮᱫ ᱞᱤᱧ ᱟᱹᱠᱷᱨᱤᱧᱟ ᱢᱟᱱᱮ ᱜᱰᱲᱤ ᱜᱟᱹᱲᱤ᱾ ᱛᱮ ᱢᱟᱱᱮ ᱚᱲᱟᱜ ᱠᱷᱚᱱᱟᱜ ᱜᱮ ᱟᱫᱚ ᱩᱱᱟᱹᱜ ᱴᱟ ᱫᱚ ᱟᱹᱣᱨᱤ ᱦᱩᱭᱩᱜᱼᱟ ᱛᱚ ᱚᱱᱟ ᱠᱷᱟᱹᱛᱤᱨ ᱟᱫᱚ ᱵᱟᱝ ᱦᱩᱭ ᱠᱟᱱᱟ᱾